ᱦᱮᱞᱳ ᱾
ᱦᱮᱞᱳ ᱾ ᱦᱩᱸ ᱦᱮᱞᱳ ᱾
ᱦᱮᱞᱳ ᱾
ᱦᱮᱸ ᱡᱚᱦᱟᱨ ᱜᱮ ᱫᱤᱫᱤ᱾
ᱡᱚᱦᱟᱨ ᱜᱮ᱾
ᱩᱸᱻ ᱪᱮᱫᱠᱟ ᱢᱮᱱᱟᱜ ᱵᱤᱱᱟ?
ᱱᱟᱯᱟᱭ ᱜᱮ ᱢᱮᱱᱟᱜ ᱞᱤᱧᱟ, ᱟᱹᱵᱤᱱ ᱪᱮᱫᱠᱟ ᱦᱮᱱᱟᱜ ᱵᱤᱱᱟ?
ᱟᱹᱞᱤᱧ ᱦᱚᱸ ᱱᱟᱯᱟᱭ ᱜᱮ᱾ ᱟᱨ ᱚᱲᱟᱜ ᱠᱚᱨᱮ ᱫᱚ ᱪᱮᱫᱠᱟ ᱢᱮᱱᱟᱜ ᱟᱠᱟᱜ ᱠᱚᱣᱟ?
ᱱᱟᱯᱟᱭ ᱜᱮ ᱢᱮᱱᱟᱜ ᱟᱠᱟᱫ ᱠᱚᱣᱟ᱾
ᱳᱻ ᱟᱨ ᱛᱟᱦᱚᱞᱮ ᱟᱨ ᱪᱮᱫ ᱠᱚᱵᱤᱱ ᱪᱤᱠᱟᱹ ᱵᱟᱲᱟᱭᱮᱫᱟ?
ᱚᱲᱟᱜ ᱨᱮᱜᱮ ᱢᱮᱱᱟᱜ ᱞᱤᱧᱟ ᱾
ᱚᱻ, ᱮᱱᱠᱷᱟᱱ ᱟᱯᱮ ᱥᱮᱫ ᱫᱚ ᱪᱟᱥ ᱫᱚ ᱦᱳᱭᱳᱜ ᱠᱟᱱᱟ ᱥᱮ ᱵᱟᱝᱟ?
ᱟᱞᱮᱥᱮᱫ ᱫᱚ ᱪᱟᱥ ᱦᱳᱭᱳᱜ ᱠᱟᱱᱟ, ᱟᱯᱮ ᱥᱮᱫ ᱫᱚ ᱦᱳᱭᱳᱜ ᱠᱟᱱᱟ ᱥᱮ ᱵᱟᱝ?
ᱦᱮᱸ ᱟᱞᱮᱥᱮᱫ ᱢᱟ ᱦᱳᱭᱳᱜ ᱠᱟᱱᱟ, ᱥᱚᱠᱛᱚᱭ ᱫᱟᱜ ᱮᱫᱟ᱾
ᱦᱩᱸᱻ
ᱮᱱᱠᱷᱟᱱ ᱛᱟᱦᱞᱮ ᱚᱲᱟᱜ ᱮᱱᱠᱷᱟᱱ ᱟᱵᱤᱱ ᱫᱚᱵᱤᱱ ᱚᱞᱚᱜ ᱠᱟᱱᱟ ᱥᱮ ᱵᱟᱝᱟ?
ᱟᱹᱞᱤᱧ ᱫᱚᱞᱤᱧ ᱚᱞᱚᱜ ᱠᱟᱱᱟ᱾
ᱚᱸᱻ ᱚᱻ ᱮᱱᱠᱷᱟᱱ